ᱦᱮᱞᱳ ᱾
ᱦᱮᱞᱳ ᱾
ᱡᱚᱦᱟᱨ ᱜᱮ ᱾
ᱦᱩᱸ, ᱡᱚᱦᱟᱨ ᱜᱮ ᱾
ᱚᱻ ᱪᱮᱫ ᱠᱚᱯᱮ ᱪᱤᱠᱟᱹ ᱵᱟᱲᱟᱭᱮᱫᱟ?
ᱪᱮᱫ ᱦᱚᱸ ᱵᱟᱝᱟ ᱚᱲᱟᱜ ᱠᱚᱨᱮ ᱫᱚ᱾
ᱫᱟᱜ ᱟᱞᱮ ᱦᱚᱸ-ᱟᱞᱮ ᱦᱚᱸ ᱚᱲᱟᱜ ᱠᱚᱨᱮ ᱜᱮ, ᱫᱟᱜ ᱟᱞᱮ ᱠᱟᱱᱟᱭ ᱟᱫᱚ ᱚᱱᱟ ᱛᱮ ᱚᱲᱟᱜ ᱠᱷᱚᱱ ᱵᱟᱞᱮ ᱩᱰᱩᱝ ᱫᱟᱲᱮᱭᱟᱜ ᱠᱟᱱᱟ ᱾
ᱫᱚᱢᱮ ᱫᱟᱜ ᱮᱫᱟᱭ ᱾
ᱫᱚᱢᱮ ᱫᱚ ᱵᱟᱭ ᱫᱟᱜ ᱮᱜᱼᱟ, ᱱᱚᱝᱠᱟ ᱞᱚᱦᱚᱫᱚᱜ ᱞᱮᱠᱟ ᱫᱚᱭ ᱫᱟᱜ ᱮᱜᱼᱟ ᱾
ᱢᱟᱱᱮ ᱛᱮᱦᱮᱧ ᱮ ᱫᱟᱜ ᱮᱫ ᱜᱮ ᱾
ᱦᱳᱭ, ᱛᱮᱦᱮᱧ ᱮ ᱫᱟᱜᱮᱜ ᱜᱮᱭᱟ ᱱᱚᱜᱼᱚᱭ ᱱᱤᱛᱚᱝ ᱦᱚᱸ ᱡᱚᱨᱚᱜ ᱠᱟᱱ ᱜᱮᱭᱟ ᱥᱟᱰᱮ
ᱟᱞᱮ ᱥᱮᱱ ᱢᱟ ᱵᱟᱭ ᱫᱟᱜ ᱡᱚᱨᱚ ᱞᱮᱠᱟ ᱫᱚ ᱥᱟᱰᱮ ᱫᱚ ᱟᱸᱡᱚᱢᱚᱜ ᱠᱟᱱ ᱜᱮᱭᱟ ᱾
ᱚ ᱾
ᱟᱞᱮ ᱥᱮᱫ ᱢᱟ ᱦᱚᱞᱟ ᱢᱟᱸᱦᱫᱮᱨ ᱮ ᱫᱟᱜ ᱟᱠᱟᱫᱟᱭ ᱢᱤᱫ ᱫᱤᱱ ᱟᱨ ᱵᱟᱭ ᱫᱟᱜ ᱟᱠᱟᱫᱟ ᱾
ᱚ ᱟᱞᱮ ᱥᱮᱫ ᱢᱟ ᱫᱚᱢᱮ ᱫᱟᱜ ᱮᱫᱟ ᱫᱤᱱ ᱜᱮ ᱫᱟᱜ ᱫᱟᱭ ᱾
ᱚ ᱾ ᱟᱞᱮ ᱥᱮᱫ ᱫᱚ ᱟᱭᱢᱟ ᱫᱤᱱ ᱞᱟᱦᱟᱨᱮ ᱫᱟᱜ ᱞᱮᱫᱟᱭ ᱛᱟᱨᱯᱚᱨᱮ ᱡᱟᱦᱟᱸ ᱞᱮᱠᱟ ᱞᱮ ᱟᱯᱷᱚᱨ ᱵᱟᱲᱟ ᱞᱮᱜᱼᱟ ᱤᱱᱟᱹ ᱛᱟᱭᱚᱢ ᱱᱤᱱ ᱛᱟᱹᱨᱤᱡ ᱜᱟᱹᱪᱷᱤ ᱦᱟᱨᱟ ᱞᱮᱜᱼᱟ ᱛᱟᱯᱚᱨᱮ ᱵᱟᱭ ᱫᱟᱜ ᱮᱫ ᱛᱟᱦᱮᱱᱟ ᱟᱭᱢᱟ ᱫᱤᱱ ᱨᱮᱱᱟᱜ ᱜᱟᱹᱪᱷᱤ ᱠᱚᱦᱚᱸ ᱜᱚᱡ ᱪᱟᱵᱟ ᱞᱮᱱᱟ ᱫᱤᱭᱮ ᱱᱚᱜᱼᱚᱭ ᱟᱨ ᱵᱟᱨᱫᱤᱱ ᱞᱟᱦᱟᱭ ᱫᱟᱜ ᱟᱠᱟᱫ ᱛᱮ ᱟᱫᱚ ᱵᱟᱹ ᱜᱟᱹᱪᱷᱤ ᱫᱚ ᱵᱟᱧᱪᱟᱣ ᱨᱩᱣᱟᱹᱲ ᱠᱟᱱᱟ ᱟᱫᱚ ᱱᱤᱛ ᱱᱤᱛᱚᱜ ᱫᱚ ᱦᱟᱸᱜ ᱵᱟᱭ ᱫᱟᱜ ᱠᱟᱫᱟᱭ ᱦᱟᱸᱜ ᱥᱤᱛᱩᱝ ᱮ ᱟᱭ ᱛᱮᱦᱮᱧ ᱢᱟ ᱫᱚᱢᱮ ᱦᱚᱞᱟ ᱦᱚᱸ ᱫᱚᱢᱮ ᱥᱮᱛ
ᱟᱞᱮ ᱴᱷᱮᱱ ᱢᱟ ᱥᱮᱛᱟᱜ ᱠᱷᱚᱱ ᱛᱮᱦᱮᱧ ᱢᱟ ᱫᱚᱢᱮ ᱫᱟᱜ ᱟᱞᱮ ᱠᱟᱱᱟᱭ ᱚᱝᱠᱟ ᱢᱟᱱᱮ ᱡᱷᱤᱯᱤᱠ-ᱡᱷᱤᱯᱤᱠ ᱮ ᱫᱟᱜ ᱮᱜᱼᱟ ᱠᱟᱹᱢᱤ ᱠᱚ ᱪᱮᱜ ᱦᱚᱸ ᱵᱟᱭ ᱠᱟᱹᱢᱤ ᱦᱚᱪᱚᱣᱟᱜ ᱠᱟᱱᱟ ᱚᱲᱟᱜ ᱠᱷᱚᱱ ᱩᱸᱰᱩᱝ ᱦᱚᱸ ᱵᱟᱭ ᱜᱟᱱᱚᱜ ᱠᱟᱱᱟ᱾
ᱚᱦᱚ
ᱟᱫᱚ ᱟᱞᱮ ᱥᱮᱱ ᱢᱟ ᱞᱟᱹᱭ ᱠᱩᱧ ᱟᱸᱡᱚᱢᱮᱜ ᱠᱚᱣᱟ ᱞᱟᱹᱭ ᱫᱚᱠᱚ ᱜᱟᱯᱟ ᱵᱩᱨᱩ ᱵᱚᱸᱜᱟ ᱠᱚ ᱯᱩᱡᱟᱹᱭᱟᱛᱚ ᱚᱱᱟ ᱛᱮᱜᱮ ᱱᱚᱝᱠᱟᱭ ᱫᱟᱜ ᱮᱜᱼᱟ ᱡᱟᱹᱱᱤᱡ ᱠᱷᱟᱱ
ᱟᱪᱷᱟ ᱚᱱᱟ ᱵᱩᱨᱩ ᱵᱚᱸᱜᱟ ᱫᱚ ᱚᱱᱟ ᱫᱚ ᱪᱮᱜ ᱞᱮᱥᱟᱲᱦᱮᱫ ᱛᱮ ᱦᱩᱭᱩᱜᱼᱟ ᱢᱟᱱᱮ ᱪᱮᱫ ᱠᱷᱟᱹᱛᱤᱨ ᱛᱮ ᱮᱱᱦᱤᱞᱳᱜ ᱫᱚᱠᱚ ᱯᱟᱛᱟᱭ ᱜᱮᱭᱟ
ᱟᱞᱮ ᱦᱚᱸ ᱫᱚᱢᱮ ᱥᱩᱨ ᱦᱚᱲ ᱫᱚᱞᱮ ᱵᱟᱝ ᱠᱟᱱᱟ ᱛᱚ ᱫᱚᱢᱮ ᱱᱟᱜᱟᱢ ᱫᱚ ᱱᱟᱜ ᱵᱟᱹᱧ ᱵᱟᱲᱟᱭᱟ ᱟᱫᱚ ᱱᱚᱣᱟᱧ ᱵᱟᱲᱟᱭᱟ ᱟᱨ ᱟᱥᱟᱲ ᱵᱚᱸᱜᱟ ᱠᱩᱲᱤ ᱛᱟᱹᱨᱤᱠᱷ ᱨᱮᱫᱚ ᱱᱟᱜ ᱠᱚ ᱵᱚᱸᱜᱟᱭ ᱜᱮᱭᱟ
ᱟ ᱟᱥᱟᱲ ᱵᱚᱸᱜᱟ ᱠᱩᱲᱤ ᱛᱟᱹᱨᱤᱠᱷ ᱛᱤᱦᱤᱧ ᱫᱚ ᱥᱚᱛᱮᱨᱚ
ᱚᱸᱜ ᱟᱴᱷᱨᱨᱚ ᱡᱟᱹᱱᱤᱡ
ᱦᱮᱸ ᱟᱴᱷᱟᱨᱚ ᱠᱟᱱᱟ᱾ ᱚ ᱛᱟᱦᱚᱞᱮ ᱠᱩᱲᱤ ᱛᱟᱹᱨᱤᱠᱷ ᱦᱤᱞᱳᱜ ᱠᱚ ᱵᱚᱸᱜᱟᱭ ᱜᱮᱭᱟ ᱠᱩᱲᱤ ᱛᱟᱨᱤᱠᱷ ᱦᱤᱞᱳᱜ ᱜᱮ ᱯᱟᱛᱟ ᱜᱮ ᱠᱚ ᱧᱮᱞ ᱜᱮᱭᱟ
ᱩᱱᱤᱥ ᱠᱩᱲᱤ ᱛᱚ ᱟᱫᱚ ᱥᱚᱱᱤᱵᱟᱨ ᱠᱚ ᱯᱩᱡᱟᱹᱭᱟ ᱟᱨ ᱢᱤᱫ ᱫᱤᱱ ᱫᱚᱠᱚ ᱯᱩᱡᱟᱹᱭᱟ ᱢᱤᱫ ᱫᱤᱱ ᱫᱚᱠᱚ ᱧᱮᱞᱟ ᱟᱨᱠᱤ
ᱚᱦᱚ
ᱧᱮᱞ ᱫᱚ ᱫᱚᱥᱟᱨ ᱦᱤᱞᱳᱜ ᱠᱚ ᱧᱮᱞᱟ ᱡᱮᱦᱳᱞᱳᱜ ᱠᱚ ᱯᱩᱡᱟᱹᱭᱟ ᱮᱱᱦᱤᱞᱳᱜ ᱫᱚ ᱵᱟᱠᱚ ᱧᱮᱞ ᱜᱮᱭᱟ᱾
ᱟᱪᱷᱟ ᱮᱱ ᱦᱤᱞᱳᱜ ᱫᱚ ᱡᱟᱦᱟᱸᱭ ᱠᱚᱠᱚ ᱯᱩᱡᱟᱹᱭᱟ ᱩᱱᱠᱩ ᱠᱚᱠᱚ ᱛᱟᱦᱮᱱᱟ ᱦᱟᱸᱜ ᱟᱫᱚ ᱡᱩᱫᱤ ᱵᱟᱰᱟᱭ ᱦᱮᱱᱟᱜ ᱠᱷᱟᱡ ᱚᱸᱰᱮ ᱫᱚ ᱪᱮᱞᱮ ᱵᱚᱸᱜᱟ ᱠᱚ ᱵᱚᱸᱜᱟᱣᱟᱭ ᱜᱮᱭᱟ?
ᱟᱫᱚ ᱱᱚᱝᱠᱟ ᱢᱟ ᱵᱟᱰᱟᱭ ᱫᱚ ᱵᱟᱝ ᱦᱩᱭ ᱠᱟᱱᱟ ᱥᱮ ᱠᱩᱞᱤ ᱦᱚᱸ ᱵᱟᱝ ᱦᱩᱭ ᱠᱟᱱᱟ ᱟᱫᱚ ᱛᱮᱦᱮᱧ ᱟᱢᱮᱢ ᱞᱮᱭ ᱠᱮᱜ ᱠᱷᱟᱱ ᱱᱤᱭᱟᱹ ᱵᱟᱨ ᱪᱟᱞᱟᱣ ᱫᱟᱲᱮᱭᱟᱜ ᱠᱷᱟᱱ ᱠᱩᱞᱤ ᱠᱚ ᱦᱩᱭᱩᱜᱼᱟ ᱟᱨᱠᱤ ᱱᱚᱸᱰᱮ ᱪᱮᱞᱮ ᱵᱚᱸᱜᱟ ᱠᱚ ᱵᱚᱸᱜᱟᱣᱟᱭᱟ᱾
ᱤᱧ ᱫᱚ ᱢᱤᱫ ᱫᱚᱢ ᱤᱧ ᱪᱟᱞᱟᱣ ᱞᱮᱱᱟ ᱟᱹᱰᱤ ᱞᱟᱦᱟᱨᱮ ᱛᱚ ᱚᱱᱟ ᱠᱚ ᱪᱮᱫ ᱦᱚᱸ ᱵᱟᱹᱧ ᱵᱩᱡᱽ ᱞᱮᱫᱟ ᱟᱹᱰᱤ ᱜᱟᱱ ᱵᱩᱡᱽ ᱨᱮᱱᱟᱜ ᱥᱮ ᱵᱟᱰᱟᱭ ᱨᱮᱱᱟᱜ ᱛᱟᱦᱮᱸ ᱠᱟᱱᱟ᱾ ᱢᱮᱱᱠᱷᱟᱱ ᱚᱱᱠᱟᱱᱟᱜ ᱥᱩᱡᱳᱜ ᱜᱮ ᱵᱟᱹᱧ ᱧᱟᱢ ᱞᱮᱜᱼᱟ ᱡᱮ ᱚᱠᱚᱭ ᱴᱷᱮᱱ ᱠᱷᱚᱱ ᱚᱱᱟ ᱠᱚ ᱡᱤᱱᱤᱥᱤᱧ ᱵᱟᱰᱟᱭ ᱫᱟᱲᱮᱜᱼᱟ᱾ ᱥᱮ ᱚᱱᱟ ᱠᱚ ᱡᱟᱭᱜᱟ ᱦᱚᱸ ᱵᱟᱹᱧ ᱛᱤᱭᱳᱜ ᱫᱟᱲᱮᱭᱟᱫᱟ ᱤᱧ ᱫᱚ ᱰᱟᱭᱨᱮᱠᱴ ᱦᱟᱱᱮ ᱠᱟᱱᱴᱷᱟᱲ ᱵᱩᱴᱟᱹ ᱡᱟᱦᱟᱸ ᱴᱷᱮᱱ ᱠᱚ ᱮᱱᱮᱡᱼᱟ ᱚᱸᱰᱮᱧ ᱪᱟᱞᱟᱣᱮᱱᱟ ᱟᱨᱤᱧ ᱫᱟᱹᱲ ᱟᱹᱜᱩ ᱟᱹᱜᱩᱣ ᱠᱟᱜᱼᱟ᱾ ᱡᱟᱦᱟᱸ ᱴᱷᱮᱱ ᱵᱩᱨᱩ ᱨᱮᱠᱚ ᱵᱚᱸᱜᱟᱭ ᱜᱮᱭᱟ ᱚᱸᱰᱮ ᱫᱷᱟᱹᱵᱤᱡ ᱢᱟ ᱪᱟᱞᱟᱣ ᱜᱮ ᱵᱟᱹᱧ ᱪᱟᱞᱟᱣ ᱫᱟᱲᱮᱭᱟᱜᱼᱟ ᱫᱚᱢᱮ ᱡᱟᱹᱥᱛᱤ ᱫᱟᱜ ᱞᱟᱜᱼᱟᱭ ᱟᱨ ᱵᱟᱹᱭᱤᱠ ᱠᱚᱛᱮ ᱪᱟᱞᱟᱣ ᱦᱳᱭ ᱞᱮᱱᱟ ᱥᱮ ᱟᱨ ᱟᱹᱰᱤ ᱞᱮᱴ ᱠᱟᱛᱮᱜ ᱪᱟᱞᱟᱣ ᱦᱳᱭ ᱞᱮᱱᱟ ᱩᱱᱟᱹᱜ ᱜᱟᱱ ᱚᱠᱛᱚ ᱛᱚ ᱠᱚ ᱵᱟᱲᱟᱭ ᱵᱟᱝ ᱛᱟᱦᱮᱸ ᱠᱟᱱᱟ ᱡᱮ ᱛᱤᱨᱮ ᱪᱮᱫ ᱚᱠᱟᱴᱟᱜ ᱦᱩᱭᱩᱜᱼᱟ᱾ ᱚᱱᱟ ᱠᱷᱟᱹᱛᱤᱨ ᱟᱹᱰᱤ ᱞᱮᱴ ᱧᱚᱜ ᱠᱟᱛᱮᱜ ᱪᱟᱞᱟᱣ ᱞᱮᱱ ᱦᱩᱭ ᱞᱮᱱ ᱠᱷᱟᱹᱛᱤᱨ ᱛᱮ ᱢᱟᱱᱮ ᱪᱮᱫ ᱦᱚᱸ ᱵᱟᱝ ᱧᱮᱞ ᱧᱟᱢ ᱞᱮᱱᱟ᱾
ᱚ ᱟᱪᱷᱟ ᱟᱫᱚ ᱱᱤᱭᱟᱹ ᱵᱟᱨ ᱥᱮᱱᱚᱜ ᱢᱮ ᱛᱚᱵᱮ ᱟᱨ ᱢᱤᱫ ᱫᱷᱟᱣ
ᱱᱤᱭᱟᱹ ᱵᱟᱨ ᱠᱳᱥᱤᱥᱮᱜ ᱟᱹᱧ ᱪᱟᱞᱟᱜ ᱞᱟᱹᱜᱤᱜ ᱜᱮ
ᱦᱮᱸᱻ ᱛᱚ ᱚᱝᱠᱟ ᱜᱮ ᱱᱤᱡᱮ ᱦᱚᱸ ᱢᱚᱱᱮ ᱦᱩᱭᱩᱜ ᱠᱟᱱᱟ ᱡᱮ ᱥᱮᱱᱚᱜ ᱦᱳᱭᱳᱜᱼᱟ ᱟᱨ ᱩᱱ ᱢᱟᱨᱟᱝ ᱦᱟᱸᱜ ᱠᱷᱟᱱ ᱢᱤᱫᱴᱮᱱ ᱠᱩᱠᱞᱤ ᱞᱮᱠᱟᱱᱟᱜ ᱮᱢ ᱞᱟᱹᱭ ᱠᱮᱫᱟ ᱪᱮᱞᱮ ᱵᱚᱸᱜᱟ ᱠᱚ ᱵᱚᱸᱜᱟᱣᱟᱭᱟ ᱛᱚ ᱱᱤᱡᱮᱨᱟᱜ ᱢᱚᱱᱮ ᱨᱮᱦᱚᱸ ᱠᱩᱠᱞᱤ ᱫᱚ ᱥᱮᱴᱨᱮᱱ ᱜᱮᱭᱟ ᱛᱟᱦᱚᱞᱮ ᱚᱱᱟ ᱠᱚ ᱡᱩᱫᱤ ᱛᱩᱢᱟᱹᱞ ᱧᱟᱢᱚᱜᱼᱟ ᱵᱷᱟᱜᱮᱜ ᱜᱮᱭᱟ᱾
ᱮᱠᱟᱞ-ᱮᱠᱟᱞ
ᱵᱟᱝᱠᱷᱟᱱ ᱫᱚ ᱱᱩᱱᱟᱹᱜ ᱜᱟᱱ ᱫᱚ ᱢᱚᱱᱮ ᱵᱟᱲᱟ ᱠᱚᱫᱚ ᱵᱟᱝ ᱦᱩᱭ ᱠᱟᱱᱟ ᱧᱮᱞ ᱦᱩᱭᱩᱜᱼᱟ᱾ ᱧᱮᱞ ᱦᱩᱭᱩᱜᱼᱟ᱾ ᱚᱱᱠᱟ ᱜᱮ ᱧᱮᱞ ᱦᱩᱭ ᱠᱟᱱᱟ ᱟᱨ ᱚᱱᱟ ᱟ ᱡᱟᱦᱟᱸ ᱯᱟᱲᱟᱜᱷᱟᱴ ᱠᱚ ᱞᱮᱭᱟ ᱚᱸᱰᱮ ᱮᱱᱮᱡ ᱥᱮᱨᱮᱧ ᱦᱩᱭ ᱠᱟᱱᱟ ᱤᱱᱟᱹ ᱠᱚᱜᱮ᱾
ᱦᱮᱸ ᱯᱟᱲᱟᱜᱷᱟᱴ ᱨᱮᱫᱚ ᱮᱱᱮᱡ ᱥᱮᱨᱮᱧ ᱦᱩᱭᱩᱜ ᱜᱮᱭᱟ ᱟᱨ ᱡᱟᱦᱟᱸ ᱴᱷᱮᱡ ᱢᱟᱱᱮ ᱠᱚ ᱵᱚᱸᱜᱟᱭ ᱜᱮᱭᱟ ᱚᱱᱟ ᱢᱟ ᱟᱨᱚ ᱯᱷᱟᱨᱟᱠ ᱨᱮ ᱛᱟᱦᱮᱱ ᱠᱟᱱᱟ ᱦᱮᱸ᱾
ᱯᱷᱟᱨᱟᱠ ᱨᱮ ᱛᱟᱦᱮᱱ ᱠᱟᱱᱟ᱾
ᱦᱩᱸ ᱦᱩᱸ, ᱚᱱᱠᱟ ᱜᱤᱧ ᱧᱮᱞ ᱞᱮᱜ ᱠᱚᱣᱟ ᱟᱫᱚ ᱤᱧᱦᱚᱸ ᱡᱚᱠᱷᱚᱱ ᱯᱩᱭᱞᱟᱧ ᱪᱟᱞᱟᱣ ᱠᱟᱱᱟ, ᱤᱧ ᱛᱚ ᱪᱮᱫ ᱦᱚᱸ ᱵᱟᱹᱧ ᱵᱟᱲᱟᱭᱟ ᱥᱮ ᱤᱧ ᱫᱚ ᱡᱟᱭᱜᱟ ᱠᱚᱦᱚᱸ ᱵᱟᱹᱧ ᱧᱮᱞ ᱠᱟᱜᱼᱟ᱾ ᱢᱮᱫᱴᱮᱡ ᱜᱟᱛᱮ ᱛᱮ ᱠᱚᱲᱟᱭ ᱤᱫᱤᱭ ᱠᱟᱫᱤᱧᱟ ᱟᱫᱚᱭ ᱢᱮᱱᱫᱟ ᱦᱟᱱᱮ ᱦᱟᱱᱮ ᱰᱩᱝᱨᱤ ᱧᱮᱞᱚᱜ ᱠᱟᱱ ᱚᱱᱟ ᱰᱩᱝᱨᱤ ᱥᱮᱫ ᱡᱚᱛᱚ ᱠᱚ ᱪᱟᱞᱟᱜ ᱠᱟᱱᱟ ᱵᱟᱝ ᱚᱸᱰᱮ ᱫᱚᱠᱚ ᱚᱸᱰᱮ ᱫᱚ ᱢᱮᱫᱴᱮᱱ ᱵᱚᱸᱜᱟ ᱦᱮᱱᱟᱭᱟ, ᱚᱱᱟ ᱠᱷᱟᱹᱛᱤᱨ ᱩᱱᱤ ᱧᱮᱧᱮᱞ ᱠᱚ ᱪᱟᱞᱟᱜ ᱠᱟᱱᱟ ᱟᱫᱚᱧ ᱢᱮᱛᱟᱭ ᱠᱟᱱ ᱛᱟᱦᱮᱱᱟ ᱪᱚᱞᱚ ᱟᱵᱚ ᱦᱚᱸᱵᱚᱱ ᱪᱟᱞᱟᱜᱼᱟ᱾ ᱟᱫᱚᱭ ᱢᱮᱱᱫᱟ ᱵᱟᱝ ᱫᱚᱢᱮ ᱞᱚᱥᱚᱫ ᱜᱮᱭᱟ ᱵᱟᱵᱚᱱ ᱪᱟᱞᱟᱜᱼᱟ᱾
ᱳ ᱟᱫᱚ ᱩᱱ ᱚᱠᱛᱮ ᱫᱚ ᱦᱳᱭ ᱦᱳᱭ ᱫᱚᱢᱮ ᱫᱟᱜ ᱟᱭ ᱟᱨ ᱚᱱᱠᱟ ᱞᱚᱥᱚᱫ ᱦᱚᱸ ᱞᱚᱥᱚᱫ ᱫᱚ ᱩᱱᱟᱹᱜ ᱜᱟᱱ ᱦᱚᱲ ᱠᱚᱠᱚ ᱨᱟᱠᱟᱵ ᱟᱛᱚ᱾
ᱦᱩᱸ᱾
ᱫᱷᱤᱨᱤ ᱠᱚᱫᱚ ᱢᱮᱱᱟᱜ ᱜᱮ ᱨᱮᱦᱚᱸ ᱮᱱᱛᱮ ᱨᱮᱦᱚᱸ ᱫᱟᱜ ᱛᱮᱫᱚ ᱚᱱᱟ ᱠᱚᱦᱚᱸ ᱞᱮᱸᱡᱮᱫ ᱞᱚᱥᱚᱫ ᱠᱚᱜ ᱜᱮᱭᱟ᱾
ᱦᱮᱸ᱾ ᱟᱫᱚ ᱚᱱᱟ ᱠᱷᱟᱹᱛᱤᱨ ᱛᱮ ᱚᱱᱛᱮ ᱫᱚ ᱵᱟᱞᱮ ᱪᱟᱞᱟᱣ ᱞᱮᱱᱟ᱾ ᱟᱫᱚᱢ ᱥᱤᱫᱟᱹ ᱰᱟᱦᱟᱨ ᱰᱟᱦᱟᱨ ᱛᱮᱜᱮ ᱮᱠᱫᱚᱢ ᱦᱟᱱᱮ ᱪᱮᱫ ᱯᱟᱲᱟ ᱥᱮ ᱪᱮᱫ ᱮᱢ ᱢᱮᱛᱟᱜ ᱠᱟᱱᱟ? ᱤᱧ ᱫᱚ ᱩᱱᱟᱹᱜ ᱚ ᱩᱱᱟᱹᱜ ᱜᱟᱱ ᱫᱚ ᱵᱟᱰᱟᱭ ᱵᱟᱹᱱᱩᱜᱼᱟ, ᱡᱟᱭᱜᱟ ᱠᱚᱨᱮᱱᱟᱜ ᱧᱩᱛᱩᱢ ᱫᱚ᱾ ᱟᱫᱚ ᱟᱞᱮ ᱫᱚ ᱥᱮᱱ ᱠᱟᱛᱮᱫ ᱞᱮ ᱧᱮᱞᱮᱜᱼᱟ ᱵᱟᱝᱢᱟ ᱠᱟᱱᱴᱷᱟᱲ ᱵᱩᱴᱟᱹ ᱢᱟᱱᱮ ᱠᱟᱱᱴᱷᱟᱲ ᱫᱟᱨᱮ ᱦᱮᱱᱟᱜᱼᱟ ᱚᱱᱟ ᱫᱟᱨᱮ ᱵᱩᱴᱟᱹ ᱨᱮᱠᱚ ᱮᱱᱮᱡ ᱠᱟᱱᱟ᱾ ᱟᱫᱚ ᱠᱟᱱᱴᱷᱟᱲ ᱵᱩᱴᱟᱹ ᱜᱮᱞᱮ ᱢᱮᱛᱟᱜᱼᱟ, ᱟᱞᱮ ᱫᱚ᱾
ᱚ ᱟᱪᱪᱷᱟ ᱟᱪᱪᱷᱟ, ᱦᱮᱸ ᱚᱱᱠᱟ ᱦᱚᱸᱠᱚ ᱞᱟᱹᱭ ᱜᱮᱭᱟ᱾ ᱟᱫᱚ ᱮᱱᱮᱡ ᱠᱚᱫᱚ ᱯᱮ ᱮᱱᱮᱡ ᱞᱮᱫᱟ ᱥᱮ ᱵᱟᱝ?
ᱟᱫᱚ ᱟᱞᱮ ᱢᱟ ᱢᱟᱱᱮ ᱯᱷᱟᱨᱟᱠ ᱠᱷᱚᱱᱟᱜ ᱵᱟᱨᱯᱮ ᱵᱟᱨᱭᱟ ᱯᱮᱭᱟ ᱜᱮᱞᱮ ᱪᱟᱞᱟᱣ ᱠᱟᱱᱟ᱾ ᱟᱫᱚ ᱚᱱᱛᱮᱱᱟᱜ ᱟᱹᱨᱤᱪᱟᱹᱞᱤ ᱨᱩ ᱠᱚ ᱢᱟ ᱵᱟᱞᱮ ᱵᱟᱲᱟᱭ ᱜᱮ ᱪᱮᱫ ᱞᱮᱠᱟ ᱨᱮᱞᱮ ᱮᱱᱮᱡᱼᱟ? ᱮᱱᱮᱡᱚᱜ ᱢᱟ ᱥᱟᱱᱟᱭᱮᱫ ᱞᱮᱜᱮ᱾
ᱟᱫᱚ ᱚᱸᱰᱮ ᱢᱟ ᱡᱚᱛᱚ ᱞᱮᱠᱟᱱ ᱦᱚᱲ ᱠᱚ ᱜᱮ ᱠᱚ ᱥᱟᱵᱽ ᱠᱚ ᱮᱱᱮᱡ ᱚᱸᱰᱮ ᱛᱚ ᱦᱟᱸᱜ ᱟᱨ ᱚᱱᱠᱟ ᱱᱤᱡᱮᱨᱟᱜ ᱮᱱᱮᱡ ᱥᱮᱫ ᱫᱚ ᱵᱟᱝ ᱠᱚ ᱤᱫᱤ ᱜᱮᱭᱟ᱿ ᱡᱚᱛᱚ ᱦᱚᱲ ᱜᱮᱠᱚ ᱮᱱᱮᱡ ᱥᱮᱨᱮᱧᱼᱟ᱾ ᱚᱱᱟ ᱯᱟᱴᱟᱵᱤᱸᱫᱟᱹ ᱯᱟᱛᱟ ᱞᱮᱠᱟ ᱜᱮ᱾
ᱟᱫᱚ ᱚᱱᱟ ᱥᱤᱥᱴᱮᱢ ᱜᱮ ᱵᱟᱰᱟᱭ ᱵᱟᱹᱱᱩᱜ ᱛᱮ, ᱟᱞᱮ ᱫᱚᱞᱮ ᱵᱚᱛᱚᱨᱚᱜ ᱠᱟᱱᱟ᱾ ᱚᱠᱚᱭ ᱞᱮ ᱢᱮᱛᱟᱭᱟ ᱥᱮ ᱵᱟᱞᱮ ᱢᱮᱛᱟᱭᱟ? ᱵᱟᱞᱮ ᱵᱩᱡᱷᱟᱹᱣ ᱫᱟᱲᱮᱜ ᱠᱟᱱᱟ᱾ ᱛᱤᱸᱜᱩ ᱠᱟᱛᱮ ᱠᱷᱟᱹᱞᱤ ᱠᱷᱟᱹᱞᱤ ᱞᱮ ᱧᱮᱞᱮᱫ ᱠᱚᱣᱟ᱾
ᱚ ᱚᱱᱮ ᱮᱱᱮᱡ ᱠᱚᱫᱚ ᱥᱟᱱᱟᱭᱮᱫ ᱯᱮ ᱛᱟᱦᱮᱱ ᱜᱮᱭᱟ᱾
ᱦᱳᱭ ᱥᱟᱱᱟᱭᱮᱫ ᱞᱮ ᱛᱟᱦᱮᱱ ᱜᱮ ᱟᱨ ᱢᱤᱫ ᱢᱮᱫᱴᱮᱱ ᱠᱟᱛᱷᱟ ᱦᱩᱭᱩᱜ ᱠᱟᱱᱟ, ᱚᱱᱛᱮ ᱱᱟᱜ ᱮᱱᱮᱡ ᱟᱨ ᱟᱞᱮ ᱥᱮᱱᱟᱜ ᱮᱱᱮᱡ ᱵᱷᱮᱜᱟᱨ ᱵᱷᱮᱜᱟᱨ ᱜᱮᱭᱟ ᱥᱮ ᱟᱫᱚ ᱚᱱᱟ ᱠᱷᱟᱹᱛᱤᱨ ᱛᱮ ᱢᱟᱱᱮ ᱠᱟᱹᱴᱤᱡ ᱢᱟᱱᱮ ᱵᱷᱮᱜᱟᱨ ᱧᱚᱜ ᱮᱢ ᱧᱮᱞ ᱞᱮᱠᱷᱟᱡ ᱠᱟᱹᱴᱤᱡ ᱢᱚᱱᱮᱨᱮ ᱞᱟᱜᱟᱜ ᱜᱮᱭᱟ ᱤᱥ ᱛᱟᱭ ᱛᱚ ᱟᱹᱰᱤ ᱪᱮᱦᱨᱟ ᱠᱚ ᱮᱱᱮᱡ ᱠᱟᱱ ᱫᱚ
ᱦᱳᱭ, ᱦᱳᱭ, ᱦᱳᱭ᱾ ᱚᱱᱟ ᱛᱮᱜᱮ ᱛᱚ ᱢᱤᱫᱴᱷᱮᱱ ᱵᱚᱱ ᱡᱩᱢᱤᱫᱚᱜ ᱠᱟᱱᱟ᱾ ᱚᱱᱟ ᱡᱚᱛᱚ ᱦᱚᱲᱟᱜ ᱵᱚᱱ ᱮᱱᱮᱡ ᱥᱮᱨᱮᱧ ᱵᱚᱱ ᱥᱮᱸᱬᱟᱭᱟ᱾
ᱦᱮᱸ ᱟᱫᱚ ᱮᱱᱮᱡᱚᱜ ᱫᱚ ᱥᱟᱱᱟᱞ ᱞᱮ ᱮᱠᱟᱞ ᱮᱠᱟᱞ ᱮᱠᱟᱞ᱾
ᱟᱨ ᱯᱟᱴᱟᱵᱤᱸᱫᱟᱹ ᱠᱚᱫᱚ ᱵᱟ ᱵᱟᱯᱮ ᱵᱟᱲᱟ ᱠᱟᱱᱟ ᱢᱤᱫ ᱫᱷᱟᱣ ᱦᱚᱸ?
ᱜᱚᱴᱟ ᱜᱮᱞᱮ ᱪᱟᱞᱟᱣ ᱠᱟᱱᱟ, ᱯᱟᱛᱟᱵᱤᱸᱰᱟᱹ ᱢᱟ ᱵᱚᱪᱷᱚᱨ ᱵᱚᱪᱷᱚᱨ ᱜᱮᱞᱮ ᱪᱟᱞᱟᱜ ᱜᱮᱭᱟ᱾ ᱚᱸᱰᱮ ᱫᱚ ᱵᱚᱨᱚᱝ ᱞᱮ ᱮᱱᱮᱡ ᱜᱮᱭᱟ᱾
ᱚᱸ᱾ ᱦᱮᱸᱛᱚ ᱟᱫᱚ ᱚᱸᱰᱮ ᱚᱸᱰᱮᱱᱟᱜ ᱮᱱᱮᱡ ᱫᱚ ᱟᱯᱥᱮᱫ ᱞᱮᱠᱟ ᱜᱮ ᱦᱩᱭᱩᱜ ᱜᱮᱭᱟ?
ᱵᱟᱝᱼᱟ ᱜᱮ ᱚᱸᱰᱮ ᱦᱚᱸ ᱚᱸᱰᱮ ᱦᱚᱸ ᱚᱱᱛᱮ ᱞᱮᱠᱟ ᱜᱮ᱾ ᱚᱸᱰᱮ ᱟᱨ ᱦᱟᱸᱰᱮ ᱢᱟ ᱮᱠᱤ ᱜᱮ ᱢᱤᱫ ᱜᱮ ᱮᱱᱮᱡ ᱦᱩᱭᱩᱜ ᱫᱚ᱾ ᱚᱱᱮ ᱨᱩ ᱨᱟᱦᱟ ᱮᱱᱮᱡ ᱥᱮᱨᱮᱧ ᱡᱚᱛᱚ ᱡᱚᱛᱚ ᱜᱮ ᱚᱸᱰᱮ ᱢᱟ ᱥᱮᱨᱮᱧ ᱢᱟ ᱚᱱᱮ ᱠᱟᱹᱴᱤᱡ ᱪᱟᱞᱟᱝ ᱠᱚ ᱥᱮᱨᱮᱧᱮᱫ ᱠᱮᱫ ᱜᱮ ᱮᱦᱚᱵ ᱨᱮ ᱟᱨ ᱵᱟᱠᱷᱟᱡ ᱫᱚ ᱵᱟᱠᱚ ᱥᱮᱨᱮᱧᱟ
ᱳ ᱢᱟ ᱥᱩᱫᱩ ᱜᱮᱠᱚ ᱨᱩ ᱦᱮᱸ ᱦᱮᱸ
ᱨᱩ ᱭᱟᱠᱚ ᱟᱨ ᱠᱷᱟᱹᱞᱤ ᱠᱚ ᱮᱱᱮᱡᱼᱟ ᱟᱞᱮ ᱫᱚ ᱱᱚᱛᱮ ᱫᱚ ᱚᱱᱠᱟ ᱫᱚ ᱵᱟᱝ ᱡᱟᱦᱟᱱᱟᱜ ᱜᱮ ᱠᱚ ᱮᱱᱮᱡ ᱟᱠᱚ ᱢᱟᱱᱮ ᱥᱮᱨᱮᱧ ᱟᱠᱚ᱾ ᱛᱟᱯᱚᱨᱮ ᱠᱚ ᱮᱱᱮᱡᱼᱟ ᱛᱟᱨᱯᱚᱨᱮ ᱠᱚ ᱨᱩᱣᱟᱹᱜᱼᱟ ᱢᱟᱱᱮ ᱞᱟᱜᱟᱛᱟᱲ ᱢᱤᱫ ᱫᱷᱟᱣ ᱛᱮᱜᱮ ᱪᱟᱹᱞᱩᱜᱼᱟ ᱞᱟᱦᱟ ᱛᱮᱠᱚ ᱥᱮᱨᱮᱧ ᱞᱟᱦᱟᱭᱟ ᱤᱱᱟᱹ ᱛᱟᱭᱚᱢ ᱠᱚ ᱨᱩ ᱠᱮᱜ ᱜᱮ ᱛᱟᱨᱯᱚᱨᱮ ᱥᱮᱨᱮᱹᱧ ᱥᱟᱶᱛᱮ ᱮᱱᱮᱡ ᱥᱟᱶᱛᱮ ᱨᱩ᱾
ᱚ ᱦᱚᱸ ᱚᱱᱟ ᱢᱟ ᱦᱩᱭᱩᱜ ᱜᱮ ᱟᱫᱚ ᱯᱟᱛᱟ ᱠᱚᱨᱮᱫ ᱫᱚ ᱚᱱᱠᱟ ᱫᱚ ᱦᱳᱭᱛᱚ ᱚᱠᱛᱚ ᱠᱚ ᱵᱟᱝ ᱦᱩᱭᱩᱜ ᱜᱮᱭᱟ ᱟᱨ ᱱᱚᱝᱠᱟ ᱱᱟᱜ ᱦᱚᱸ ᱵᱟᱝ ᱧᱮ ᱧᱟᱢᱚᱜ ᱜᱮᱭᱟ ᱡᱮ ᱵᱟᱠᱚ ᱛᱤᱸᱜᱩᱱ ᱞᱟᱹᱜᱤᱫᱚᱜᱼᱟ ᱟᱫᱚ ᱟᱹᱰᱤ ᱦᱚᱲᱜᱮ ᱡᱟᱦᱟᱸᱭ ᱠᱚᱣᱟᱜ ᱥᱮᱨᱮᱧ ᱨᱮᱱᱟᱜ ᱤᱪᱪᱷᱟᱹ ᱠᱚ ᱛᱟᱦᱮᱱᱟ ᱩᱱᱠᱩ ᱠᱚᱫᱚ ᱮᱱᱮᱡ ᱮᱱᱮᱡ ᱛᱮᱜᱮ ᱠᱚ ᱥᱮᱨᱮᱧᱟ᱾
ᱤᱧᱢᱟ ᱥᱮᱨᱮᱧ ᱢᱟ ᱢᱮᱫ ᱫᱷᱟᱣ ᱦᱚᱸ ᱵᱟᱹᱧ ᱟᱸᱡᱚᱢ ᱵᱟᱲᱟ ᱟᱠᱟᱫ ᱠᱚᱣᱟ ᱵᱟᱠᱷᱟᱡ ᱢᱟ ᱤᱧᱢᱟ ᱮᱱᱮᱡ ᱠᱚ ᱥᱮ ᱨᱩ ᱠᱚᱦᱚᱸ ᱟᱹᱰᱤ ᱜᱤᱧ ᱠᱩᱥᱤᱭᱟᱜ ᱜᱮ ᱠᱤ ᱢᱮᱱᱠᱷᱟᱱ ᱤᱧ ᱚᱸᱰᱮ ᱢᱤᱫᱴᱟᱝ ᱜᱮ ᱢᱟᱱᱮ ᱟᱹᱰᱤ ᱢᱟᱱᱮ ᱛᱷᱚᱲᱟ ᱠᱚᱢ ᱧᱚᱜ ᱤᱧ ᱤᱭᱠᱟᱹᱣᱟ ᱢᱟᱱᱮ ᱢᱚᱱᱮ ᱦᱩᱭᱩᱜᱼᱟ ᱡᱮ ᱱᱚᱰᱮ ᱦᱚᱸ ᱡᱩᱫᱤ ᱠᱚ ᱥᱮᱨᱮᱧ ᱠᱮᱭᱟ, ᱛᱟᱦᱞᱮ ᱠᱷᱟᱱ ᱡᱟᱹᱱᱤᱡ ᱠᱟᱹᱴᱤᱡ ᱨᱟᱹᱥᱠᱟᱹ ᱫᱚ ᱟᱨᱚ ᱠᱟᱹᱴᱤᱡ ᱡᱟᱹᱥᱛᱤ ᱠᱚᱜᱼᱟ᱾
ᱚᱻ᱾ ᱟᱫᱚ ᱢᱟ ᱟᱞᱮ ᱡᱚᱠᱷᱚᱱ ᱞᱮ ᱪᱟᱞᱟᱣ ᱞᱮᱱᱟ ᱟᱞᱮ ᱫᱚᱞᱮ ᱥᱮᱨᱮᱧ ᱵᱟᱲᱟ ᱠᱮᱫ ᱜᱮᱭᱟ ᱟᱫᱚ ᱠᱤ ᱡᱟᱹᱱᱤᱡ ᱱᱟᱜᱼᱼ ᱚᱠᱟ ᱥᱮᱨᱢᱟ ᱨᱮ ᱵᱟᱝ ᱠᱚ ᱥᱮᱨᱮᱧ ᱞᱮᱜ ᱦᱮᱸ ᱵᱟᱝ᱾
ᱥᱮᱨᱮᱧ ᱫᱚᱠᱚ ᱥᱮᱨᱮᱧ ᱜᱮᱭᱟ ᱚᱠᱟ ᱡᱮᱦᱲᱚᱜ ᱚᱠᱟ ᱡᱚᱠᱷᱟᱡ ᱪᱩᱧ ᱧᱮᱞ ᱠᱟᱜ-ᱟ ᱠᱚᱣᱟ ᱥᱮᱨᱮᱧ ᱜᱮᱭᱟ ᱠᱚ ᱡᱮ ᱮᱠᱟᱞ ᱵᱟᱠᱚ ᱥᱮᱨᱮᱧᱟ ᱚᱱᱠᱟ ᱦᱚᱸ ᱵᱟᱝ᱾ ᱦᱳᱭᱛᱚ ᱱᱚᱸᱰᱮ ᱱᱚᱸᱰᱮ ᱢᱤᱫᱴᱮᱱ ᱫᱚᱞᱼᱼ ᱠᱚ ᱥᱟᱵ ᱟᱠᱟᱱᱟ ᱦᱟᱱᱛᱮ ᱨᱮ ᱢᱮᱜᱴᱟᱱ ᱫᱚᱞ ᱠᱚ ᱥᱟᱵ ᱟᱠᱟᱱᱟ ᱮᱭ ᱵᱟᱨᱮ ᱱᱩᱠᱩ ᱣᱟᱜ ᱫᱚᱞ ᱨᱮᱢ ᱧᱮᱞᱟ ᱠᱟᱹᱴᱤᱡ ᱪᱮᱞᱟᱝ ᱠᱚ ᱥᱮᱨᱮᱧ ᱠᱮᱫᱟᱼᱼ ᱟᱨ ᱨᱩ ᱠᱚ ᱮᱦᱚᱵ ᱠᱮ ᱠᱷᱟᱡ ᱟᱫᱚ ᱮᱱᱮᱡ ᱠᱚ ᱫᱷᱩᱨᱟᱹᱣ ᱱᱟ ᱟᱫᱚ ᱥᱮᱨᱮᱧ ᱫᱚᱠᱚ ᱪᱟᱵᱟ ᱠᱮᱫᱟ᱾
ᱦᱚᱸᱜ-ᱚᱻ ᱟᱪᱪᱷᱟ ᱟᱞᱮ ᱱᱚᱱᱛᱮᱸᱱᱟᱜ ᱮᱱᱮᱡ ᱥᱮᱨᱮᱧ ᱨᱮᱫᱚ ᱟᱞᱮ ᱫᱚ ᱮᱱᱮᱡ ᱮᱱᱮᱡᱼᱼ ᱛᱮ ᱦᱚᱸᱞᱮ ᱥᱮᱨᱮᱧ ᱜᱮᱭᱟ ᱟᱨ ᱱᱚᱝᱠᱟ ᱡᱟᱦᱟᱸ ᱠᱚ ᱞᱟᱹᱭᱟ ᱡᱮ ᱮᱛᱚᱦᱚᱵ ᱨᱮᱦᱚᱸ ᱞᱮ ᱥᱮᱨᱮᱧ ᱠᱮᱫᱟ ᱛᱟᱯᱚᱨᱮ ᱠᱟᱹᱴᱼᱼ ᱠᱟᱹᱴᱤᱡ ᱠᱚ ᱛᱚᱲᱟᱣᱟ ᱛᱟᱯᱚᱨᱮ ᱞᱮ ᱥᱮᱨᱮᱧᱟ ᱛᱟᱯᱚᱨᱮ ᱠᱚ ᱞᱟᱜᱟᱭᱟ ᱚᱱᱠᱟ ᱟᱨ ᱠᱤ᱾
ᱦᱮᱸ ᱚᱱᱟ ᱢᱟ ᱠᱟᱱ ᱜᱮ ᱢᱟᱱᱮ ᱮᱦᱚᱵ ᱨᱮᱢᱟ ᱠᱚ ᱥᱮᱨᱮᱧᱟᱜ ᱜᱮ᱾ ᱛᱟᱯᱚᱨᱮ ᱫᱚ ᱛᱚᱲᱟᱣ ᱠᱟᱛᱮᱜ ᱟᱨᱚ ᱥᱮᱫ ᱚ ᱥᱮᱨᱮᱧ ᱥᱮᱨᱮᱧ ᱛᱮᱠᱚ ᱮᱱᱮᱡᱼᱟ ᱚᱱᱟ ᱢᱟ ᱠᱟᱱ ᱜᱮ ᱮᱠᱫᱚᱢ᱾ ᱟᱫᱚ ᱱᱚᱣᱟ ᱠᱚᱨᱮ ᱫᱚ ᱚᱱᱟ ᱠᱚᱨᱮ ᱫᱚ ᱵᱮᱥᱤᱨ ᱵᱷᱟᱜ ᱜᱤᱧ ᱧᱮᱞ ᱠᱟᱜ ᱠᱚᱣᱟ᱾ ᱡᱮ ᱮᱦᱚᱵ ᱨᱮ ᱥᱮᱨᱮᱧ ᱠᱟᱛᱮᱜ ᱟᱫᱚ ᱚᱱᱛᱮ ᱫᱚ ᱥᱩᱫᱩ ᱮᱱᱮᱡ ᱢᱮ᱾
ᱦᱳᱭ ᱦᱳᱭ ᱟᱫᱚ᱾ ᱠᱟ ᱰᱷᱮᱨ ᱦᱚᱲ ᱛᱟᱦᱮᱸᱱ ᱨᱮᱫᱚ ᱚᱱᱠᱟ ᱜᱮ ᱟᱨ ᱜᱟᱫᱮᱞ ᱮᱱᱮᱡ ᱫᱚ ᱚᱱᱟ ᱜᱮ ᱨᱟᱹᱥᱠᱟᱹ ᱵᱩᱡᱷᱟᱹᱜ-ᱟ᱾
ᱦᱩᱸ᱾
ᱟᱫᱚ ᱞᱟᱦᱟ ᱵᱩᱰᱤ ᱜᱚᱧ ᱠᱩᱞᱤ ᱵᱟᱲᱟᱭᱮ ᱠᱟᱱᱟ ᱟᱞᱮ ᱨᱮᱱ ᱩᱱᱤ ᱫᱚᱭ ᱞᱟᱹᱭ ᱫᱟ ᱟᱞᱮ ᱡᱚᱠᱷᱚᱱ ᱞᱟᱦᱟ ᱞᱮ ᱪᱟᱞᱟᱜᱼᱼ ᱛᱟᱦᱮᱱᱟ ᱟᱞᱮ ᱫᱚ ᱩᱱ ᱫᱚᱢᱮ ᱞᱮ ᱥᱮᱨᱮᱧ ᱛᱟᱦᱮᱱᱟ ᱡᱟᱦᱟᱸᱭ ᱡᱟᱦᱟᱸᱼᱼ ᱛᱤᱱᱟᱹᱜ ᱥᱮᱨᱮᱧ ᱞᱮ ᱵᱟᱲᱟᱭ ᱛᱟᱦᱮᱱᱟ ᱫᱚᱢᱮ ᱞᱮ ᱞᱟᱹᱭ ᱛᱟᱞᱮ ᱛᱟᱦᱮᱱᱟ ᱟᱫᱚ ᱱᱮᱛᱟᱨ ᱢᱟ ᱚᱝᱼᱼ ᱠᱟ ᱵᱟᱝ ᱠᱚ ᱞᱟᱹᱭᱟ ᱦᱳᱭ ᱦᱳᱭ ᱵᱟᱰᱟᱭ ᱜᱮ ᱵᱟᱠᱚ ᱵᱟᱰᱟᱭᱟ᱾ ᱟᱫᱚ ᱩᱱ ᱫᱚ ᱠᱷᱟᱹᱡᱟᱹᱲᱤ ᱜᱷᱮᱸᱴ ᱠᱚ ᱦᱚᱵᱚᱨ ᱠᱟᱛᱮᱜ ᱠᱚ ᱪᱟᱞᱟᱜ ᱛᱟᱦᱮᱱᱟ ᱛᱚ ᱜᱚᱞᱯᱷᱚ ᱠᱚᱭ ᱞᱟᱹᱭ ᱛᱟᱞᱮᱭᱟ᱾
ᱚᱸᱻ᱾
ᱫᱚᱢᱮ ᱛᱟᱲᱟᱢ ᱠᱚᱛᱮ ᱠᱚ ᱧᱮᱞ ᱟᱠᱟᱫᱟ ᱟᱫᱚ ᱱᱮᱛᱟᱨ ᱢᱟ ᱜᱟᱹᱲᱤ ᱜᱷᱚᱲᱟ ᱠᱚᱛᱮ ᱥᱮᱱᱚᱜ ᱦᱩᱭᱩᱜ ᱠᱟᱱᱟ ᱟᱨ ᱚᱱᱠᱟᱼᱼ ᱥᱮᱨᱮᱧ ᱠᱚᱦᱚᱸ ᱵᱟᱝ ᱵᱟᱲᱟᱭᱚᱜ ᱠᱟᱱᱟ᱾
ᱦᱚᱸ᱾ ᱟᱫᱚ ᱯᱟᱛᱟ ᱵᱤᱸᱰᱟᱹ ᱨᱮ ᱪᱮᱜ ᱞᱮᱠᱟ ᱠᱚ ᱢᱮᱱᱟ ᱵᱟᱹᱦᱩ ᱠᱚᱠᱚ ᱧᱟᱢᱚᱜ ᱜᱮᱭᱟ ᱟᱫᱚ ᱚᱸᱰᱮ ᱦᱚᱸ ᱠᱤ ᱚᱱᱠᱟ ᱜᱮ ᱵᱟᱹᱦᱩ ᱠᱚᱠᱚ ᱧᱟᱢᱚᱜ-ᱟ?
ᱟᱫᱚ ᱚᱱᱟ ᱵᱩᱨᱩ ᱵᱚᱸᱜᱟ ᱨᱮᱫᱚ ᱚᱱᱟ ᱠᱚ ᱠᱟᱛᱷᱟ ᱠᱚᱫᱚ ᱱᱟᱦᱟᱸᱜ ᱵᱟᱹᱧ ᱟᱸᱡᱚᱢ ᱟᱠᱟᱜ-ᱟ᱾ ᱱᱚᱛᱮ ᱵᱚᱨᱚ ᱯᱟᱛᱟ ᱯᱟᱴᱼᱼ ᱯᱟᱴᱟ ᱵᱤᱸᱰᱟᱹ ᱫᱩᱧ ᱟᱸᱡᱚᱢ ᱠᱟᱜ-ᱟ ᱡᱮ ᱱᱚᱝᱠᱟ ᱠᱚ ᱞᱟᱹᱭ ᱜᱮᱭᱟ ᱟᱫᱚ ᱠᱤ ᱡᱟᱹᱱᱤ ᱱᱟᱜ ᱚᱸᱰᱮ ᱱᱟᱜ ᱫᱚ᱾
ᱟᱫᱚ ᱥᱮᱫᱟᱭ ᱱᱮᱛᱟᱨ ᱫᱚ ᱡᱟᱹᱱᱤᱡ ᱠᱷᱟᱡ ᱵᱟᱝ᱾
ᱦᱮᱸ ᱱᱮᱛᱟᱨ ᱫᱚ ᱡᱟᱹᱱᱤᱡ ᱠᱷᱟᱱ ᱵᱟᱝ ᱱᱮᱛᱟᱨ ᱫᱚ ᱡᱚᱛᱚ ᱜᱮ ᱟᱹᱨᱩ ᱯᱷᱮᱨᱟᱣ ᱪᱟᱵᱟᱭ ᱱᱟ ᱛᱚ ᱚᱱᱟ ᱠᱚ ᱚ ᱪᱚᱞ ᱠᱚᱦᱚᱸ ᱠᱚ ᱪᱟᱵᱟ ᱠᱮᱜ-ᱟ ᱡᱟᱹᱱᱤᱡ᱾
ᱚᱱᱟ ᱵᱟᱹᱦᱩ ᱪᱚᱞ ᱫᱚᱠᱚ ᱫᱚᱦᱚ ᱞᱮᱠᱷᱟᱡ ᱡᱟᱹᱱᱤᱡ ᱱᱟᱯᱟᱭ ᱠᱚᱜ ᱜᱮᱭᱟ᱾
ᱟᱫᱚ ᱢᱟ ᱟᱵᱚᱣᱟᱜ ᱥᱮᱣᱨᱟ ᱨᱮᱱᱟᱜ ᱠᱟᱱ ᱜᱮᱭᱟ ᱛᱚ ᱛᱟᱦᱚᱞᱮ ᱟᱪᱟᱨ ᱵᱤᱪᱟᱹᱨ ᱛᱟᱵᱚᱱ ᱯᱮ ᱟᱨ ᱢᱤᱫ ᱫᱷᱟᱣ᱾
ᱚᱱᱟ ᱜᱮᱥᱮ ᱟᱫᱚ ᱱᱮᱝ ᱠᱟᱱ ᱦᱚᱲ ᱢᱟᱼᱼ ᱱᱮᱛᱟᱨ ᱢᱟ ᱟᱞᱮ ᱢᱟ ᱚᱱᱛᱮ ᱢᱟ ᱧᱮᱞ ᱦᱚᱸ ᱵᱟᱠᱚ ᱧᱮᱞ ᱴᱷᱤᱠ ᱞᱮ ᱟᱫᱚ ᱪᱤᱠᱟᱹ ᱨᱮᱞᱮ ᱵᱤᱪᱟᱹᱨ ᱫᱚᱞᱮ ᱪᱟᱞᱟᱜ-ᱟ᱾
ᱵᱟ ᱟᱫᱚ ᱥᱟᱱᱛᱟᱲ ᱠᱚ ᱚᱱᱠᱟ ᱡᱮᱢᱚᱱ ᱚᱻ ᱡᱟᱦᱟᱸ ᱞᱮᱠᱟ ᱥᱤᱫᱩ ᱠᱟᱹᱱᱩ ᱦᱩᱞ ᱠᱤᱱ ᱦᱚᱦᱚ ᱞᱮᱜ ᱨᱮ ᱥᱟᱨᱡᱚᱢ ᱜᱤᱨᱟᱹᱼᱼ ᱛᱮᱠᱚ ᱢᱤᱫ ᱞᱮᱱᱟ ᱚᱱᱠᱟ ᱜᱮ ᱟᱯᱮ ᱦᱚᱸ᱾ ᱢᱤᱫᱚᱜ ᱛᱟᱵᱚᱱ ᱯᱮ ᱟᱨ ᱱᱚᱝᱠᱟ ᱟᱪᱟᱨ ᱵᱤᱪᱟᱹᱨ ᱞᱟᱹᱜᱤᱫ ᱞᱟᱹᱭ ᱛᱟᱵᱚᱱ ᱯᱮ ᱡᱮ ᱛᱷᱚᱲᱟ ᱱᱚᱸᱰᱮ ᱫᱚᱼᱼ ᱯᱟᱞᱴᱟᱣ ᱦᱩᱭᱩᱜ-ᱟ ᱱᱚᱣᱟ ᱠᱚ ᱨᱤᱛᱤ ᱨᱮᱣᱟᱡᱽ ᱫᱚ ᱫᱚᱦᱚᱭ ᱜᱮ ᱦᱩᱭᱩᱜᱼᱟ ᱚᱱᱠᱟ᱾
ᱟᱫᱚ ᱡᱟᱹᱱᱤᱡ ᱠᱷᱟᱱ ᱟᱸᱡᱚᱢ ᱢᱮ ᱟᱸᱡᱚᱢ ᱢᱮ ᱟᱸᱻ ᱤᱧᱟᱹᱜ ᱢᱮᱱ ᱫᱚ ᱚᱸᱰᱮ ᱫᱚ ᱡᱟᱹᱱᱤᱡ ᱠᱷᱟᱱ ᱪᱚᱼᱼ ᱚᱱᱟ ᱠᱚᱫᱚ ᱵᱟᱭ ᱪᱟᱵᱟ ᱟᱠᱟᱱᱟ ᱡᱮ ᱱᱚᱸᱰᱮ ᱦᱮᱡ ᱠᱟᱛᱮᱜ ᱡᱮ ᱱᱚᱝᱠᱟ ᱩᱸᱻ ᱱᱚᱼᱼ ᱠᱩᱲᱤ ᱜᱤᱫᱽᱨᱟᱹ ᱠᱩᱥᱤ ᱠᱟᱛᱮᱜ ᱥᱮ ᱠᱚᱲᱟ ᱜᱤᱫᱽᱨᱟᱹ ᱠᱩᱥᱤ ᱠᱟᱛᱮᱜ ᱡᱮ ᱟᱹᱠᱤᱱ ᱛᱮ ᱵᱟᱝ ᱠᱤᱱ ᱵᱟᱯᱞᱟ ᱫᱟᱲᱮᱜ-ᱟ ᱥᱮᱼᱼ ᱵᱟᱝ ᱠᱤᱱᱼᱼ ᱤᱭᱟᱹ ᱫᱟᱲᱮᱜ-ᱟ ᱚᱱᱠᱟ ᱞᱮᱠᱟ ᱱᱟᱜ ᱪᱚᱞ ᱫᱚ ᱡᱟᱹᱱᱤᱡ ᱪᱟᱵᱟ ᱫᱚ ᱵᱟᱹᱱᱩᱜ-ᱟ ᱢᱮᱱᱟᱜ ᱫᱚ ᱢᱮᱱᱟᱜ ᱜᱮᱭᱟ ᱢᱮᱱᱠᱷᱟᱱ ᱠᱩᱲᱤ ᱠᱚᱲᱟ ᱟᱠᱚ ᱛᱮᱜᱮᱼᱼ ᱛᱚ ᱵᱟᱝ ᱠᱚ ᱨᱮᱵᱮᱱᱚᱜ ᱠᱟᱱᱟ ᱛᱚ ᱪᱚᱞ ᱫᱚ ᱛᱟᱦᱮᱱᱟ ᱠᱟ ᱠᱷᱚᱱᱟᱜ᱾
ᱦᱚᱸ ᱚᱱᱟ ᱦᱚᱸ ᱠᱟᱛᱷᱟ ᱠᱟᱱ ᱜᱮᱭᱟ ᱟᱫᱚ ᱱᱮᱛᱟᱨ ᱫᱚᱠᱚ ᱞᱟᱹᱭ ᱫᱟ ᱚᱱᱠᱟ ᱱᱟᱜ ᱫᱚ ᱪᱮᱫᱟᱜ ᱡᱟᱦᱟᱸ ᱱᱟᱜ ᱠᱩᱥᱤ ᱨᱟᱹᱡᱤ ᱠᱷᱟᱱ ᱫᱚ ᱚᱲᱟᱜᱼᱼ ᱠᱚᱨᱮ ᱜᱮ ᱵᱷᱟᱹᱜᱤᱭᱟ᱾
ᱚᱲᱟᱜ ᱠᱷᱚᱱ ᱜᱮᱛᱚ ᱥᱮᱜ ᱥᱮᱫᱟᱭ ᱫᱚᱠᱚ ᱪᱮᱠᱟᱭᱮᱫ ᱛᱮᱦᱮᱱᱟ ᱚᱸᱰᱮ ᱥᱮᱱ ᱠᱟᱛᱮᱜ ᱠᱩᱞᱤᱭ ᱭᱟᱭ ᱡᱮ ᱟᱢᱟᱜ ᱡᱟᱹᱛᱼᱼ ᱛᱟᱢ ᱪᱮᱫ ᱟᱢᱟᱜ ᱯᱟᱹᱨᱮᱥ ᱛᱟᱢ ᱪᱮᱫ ᱟᱢᱦᱚᱢ ᱠᱩᱥᱤ ᱜᱮᱭᱟ ᱥᱮ ᱵᱟᱝ ᱟᱢᱮᱢ ᱵᱟᱯᱞᱟᱜ ᱜᱮᱭᱟ ᱥᱮ ᱵᱟᱝ, ᱩᱸ ᱦᱮᱸ ᱤᱱᱟᱹ ᱠᱚ ᱠᱩᱞᱤ ᱠᱚ ᱞᱤ ᱠᱟᱛᱮᱫ ᱜᱮ ᱚᱱᱟ ᱛᱟᱭᱚᱢ ᱜᱮᱛᱚ ᱚᱲᱟᱜ ᱥᱮᱱ ᱫᱚᱠᱚ ᱠᱟᱛᱷᱟ ᱫᱚ ᱦᱟᱸᱜ ᱠᱚ ᱢᱟᱲᱟᱝᱼᱟ᱾
ᱚ ᱚᱱᱠᱟ ᱫᱚ ᱡᱟᱹᱱᱤᱡ ᱱᱮᱛᱟᱨ ᱦᱚᱸᱠᱚ ᱠᱩᱞᱤ ᱵᱟᱲᱟᱭᱮᱫ ᱠᱚᱜᱮᱭᱟ᱾
ᱟᱞᱮ ᱦᱚᱸ ᱪᱟᱞᱟᱜ ᱜᱮᱭᱟ ᱞᱮ ᱠᱩᱞᱤ ᱵᱟᱲᱟ ᱠᱚᱜᱮᱭᱟᱞᱮ ᱨᱚᱲ ᱜᱮ ᱵᱟᱠᱚ ᱨᱚᱲ ᱟᱞᱮᱭᱟ᱾
ᱚ ᱦᱮᱸ ᱛᱚ ᱢᱟ ᱟᱫᱚ ᱵᱟᱠᱚ ᱨᱚᱲ ᱠᱷᱟᱱ ᱪᱮᱫ ᱤᱧ ᱞᱟᱹᱭᱟ᱾ ᱟᱞᱮ ᱫᱚ ᱫᱚᱢᱮ ᱜᱮᱞᱮ ᱨᱚᱲᱟ ᱟᱞᱮ ᱫᱚ
ᱟᱫᱚ ᱟᱯᱮ ᱥᱟᱶ ᱠᱚᱫᱚ ᱪᱮᱫᱟᱜ ᱪᱚᱝ ᱧᱟᱯᱟᱢ ᱵᱟᱝ ᱦᱩᱭ ᱞᱮᱱᱟ ᱵᱟᱠᱷᱟᱡ ᱫᱚ ᱵᱚᱨᱚ ᱯᱟᱛᱟ ᱠᱚᱨᱮ ᱥᱮ ᱱᱚᱣᱟ ᱯᱟᱴᱟᱵᱤᱸᱰᱟᱹ ᱠᱚᱨᱮ ᱪᱟᱞᱟᱣ ᱦᱳᱭ ᱠᱟᱱ ᱜᱮᱭᱟ ᱱᱮᱥ ᱜᱮ ᱛᱚ ᱤᱭᱟᱹ ᱢᱟ ᱵᱚᱨᱚ ᱢᱟ ᱵᱟᱭ ᱦᱳᱭ ᱞᱮᱱ
ᱦᱮᱸ ᱱᱮᱥ ᱫᱚ ᱟᱫᱚ ᱚᱱᱮ ᱚᱱᱠᱟ ᱠᱟᱹᱴᱤᱡ ᱛᱟᱦᱮᱸ ᱠᱟᱱᱟ ᱤᱭᱟᱹ ᱤᱭᱟᱹ ᱠᱚ, ᱚᱡᱮ ᱠᱚ ᱚᱱᱟ ᱛᱮᱜᱮ ᱵᱟᱭ ᱦᱩᱭ ᱞᱮᱱᱟ ᱛᱟᱭᱚᱢ ᱵᱚᱪᱷᱚᱨ ᱢᱟ ᱦᱩᱭᱩᱜ ᱜᱮᱭᱟ᱾
ᱦᱚᱸ ᱦᱚᱸ
ᱩᱱᱟᱹᱜ ᱜᱟᱱ ᱦᱚᱲ ᱜᱟᱫᱮᱞ ᱨᱮᱫᱚ ᱚᱠᱚᱭ ᱚᱠᱚᱭᱴᱟᱝ ᱠᱟᱱᱟᱭ ᱩᱯᱨᱩᱢ ᱪᱤᱱᱦᱟᱹᱯ ᱦᱚᱸ ᱫᱚᱢᱮ ᱢᱩᱥᱠᱤᱞ ᱜᱮᱭᱟ,
ᱮᱠᱫᱚᱢ ᱮᱠᱫᱚᱢ᱾
ᱟᱫᱚ ᱦᱳᱭᱛᱚ ᱥᱮᱱ ᱵᱟᱲᱟ ᱠᱟᱱ ᱨᱮᱦᱚᱸ ᱵᱚᱱ ᱱᱩᱱᱟᱹᱜ ᱜᱟᱱ ᱦᱚᱲ ᱜᱟᱫᱮᱞ ᱨᱮᱫᱚ ᱵᱟᱝᱵᱚᱱ ᱧᱟᱯᱟᱢ ᱠᱟᱱᱟ᱾
ᱦᱮᱸ ᱟᱫᱚ ᱩᱱᱟᱹᱜ ᱜᱟᱱ ᱦᱚᱲ ᱜᱟᱫᱮᱞ ᱨᱮ ᱟᱨᱵᱚᱱ ᱧᱟᱯᱟᱢ ᱠᱟᱱ ᱨᱮᱦᱚᱸ ᱵᱚᱱ ᱛᱟᱹᱠᱤᱡ ᱟᱠᱟᱱ ᱨᱮᱦᱚᱸ ᱵᱚᱱ ᱚᱠᱚᱭ ᱵᱚᱱ ᱩᱯᱨᱩᱢᱟ ᱡᱮ ᱱᱩᱭ ᱫᱚ ᱟᱢ ᱠᱟᱱᱟᱢ ᱱᱩᱭ ᱫᱚ ᱤᱧ ᱠᱟᱹᱱᱟᱹᱧ ᱢᱮᱱᱛᱮ᱾
ᱦᱳᱭ ᱦᱳᱭ ᱦᱳᱭ ᱚᱱᱟᱛᱢᱟ ᱟᱹᱰᱤ ᱢᱟᱨᱟᱝ ᱠᱟᱛᱷᱟ ᱠᱟᱱ ᱦᱟᱸᱜ᱾
ᱦᱮ ᱦᱮ ᱾
ᱟᱫᱚ ᱟᱞᱮ ᱫᱚ ᱱᱚᱜᱼᱚ ᱱᱚᱝᱠᱟ ᱫᱚᱢᱮ ᱫᱟᱜ ᱟᱞᱮ ᱠᱟᱱᱟᱭ ᱚᱲᱟᱜ ᱠᱷᱚᱱ ᱢᱟ ᱪᱮᱫ ᱜᱮ ᱵᱟᱞᱮ ᱪᱤᱠᱟᱹ ᱫᱟᱲᱮᱭᱟᱜ ᱠᱟᱱᱟ ᱩᱰᱩᱝ ᱠᱟᱛᱮ ᱮᱱᱛᱮᱫ ᱠᱟᱹᱢᱤ ᱠᱚ ᱟᱫᱚ ᱟᱯᱮᱫᱚ ᱠᱟᱹᱢᱤ ᱵᱟᱲᱟᱭᱮᱫ ᱜᱮᱭᱟᱯᱮ?
ᱦ ᱠᱟᱹᱢᱤ ᱫᱚ ᱟᱫᱚ ᱱᱤᱛᱚᱜ ᱫᱚ ᱪᱮᱫ ᱮᱢ ᱠᱟᱹᱢᱤᱭᱟ, ᱱᱤᱛᱚᱜ ᱢᱟ ᱜᱟᱹᱪᱷᱤ ᱦᱚᱸ ᱵᱟᱭ ᱦᱟᱨᱟᱣ ᱠᱟᱱᱟ ᱛᱟᱦᱚᱞᱮ ᱠᱷᱟᱱ ᱫᱚ ᱪᱮᱫ ᱜᱟᱹᱪᱷᱤ